ᱦᱮᱞᱳ,
ᱦᱮᱸ ᱦᱮᱞᱳ,
ᱦᱮᱸ,
ᱡᱚᱦᱟᱨ ᱜᱮ᱾
ᱦᱩᱸ ᱡᱚᱦᱟᱨ᱾ ᱟᱫᱚᱝ ᱪᱮᱫ ᱞᱟᱝ ᱜᱚᱞᱯᱚ ᱮᱫ ᱛᱟᱦᱮᱸᱱᱟ ᱤᱭᱟᱹ ᱟᱪᱪᱷᱟ ᱤᱭᱟᱹ ᱡᱟᱦᱟᱸ ᱥᱟᱠᱨᱟᱛ ᱨᱮ ᱦᱩᱸ᱾
ᱦᱳᱭ,
ᱟᱫᱚ ᱟᱯᱮ ᱥᱮᱱ ᱫᱚ ᱥᱮᱸᱫᱽᱨᱟ ᱠᱚ ᱪᱟᱞᱟᱜ ᱜᱮᱭᱟ᱾
ᱥᱮᱸᱫᱽᱨᱟ, ᱥᱮᱸᱫᱽᱨᱟ ᱫᱚ ᱵᱟᱝᱠᱚ ᱪᱟᱞᱟᱜ ᱜᱮᱭᱟ᱾ ᱟᱯᱮ ᱥᱮᱫ ᱠᱚ ᱪᱟᱞᱟᱜ ᱜᱮᱭᱟ᱾
ᱦᱮᱸ ᱪᱟᱞᱟᱜ ᱜᱮᱭᱟ ᱠᱚ᱾
ᱟᱪᱪᱷᱟ, ᱪᱤᱞᱤ ᱠᱚᱠᱚ ᱥᱮᱸᱫᱽᱨᱟ ᱠᱚᱜᱮ ᱜᱮᱭᱟ᱾
ᱡᱟᱦᱟᱸ, ᱤᱭᱟᱹ ᱠᱚ ᱪᱮᱸᱬᱮ᱾ ᱤᱭᱟᱹ ᱠᱚ ᱤᱭᱟᱹ ᱠᱚ ᱪᱮᱞᱮ ᱠᱚ ᱢᱮᱛᱟ ᱠᱚᱣᱟ ᱩᱱᱠᱩ ᱫᱚ, ᱦᱤᱲᱤᱧ ᱠᱮᱫᱟ᱾ ᱛᱩᱲ ᱥᱮ ᱪᱮᱞᱮ ᱡᱟᱭᱦᱳᱜ ᱩᱱᱠᱩ ᱜᱮ᱾ ᱦᱮᱸ᱾ ᱟᱨᱦᱚ, ᱪᱮᱞᱮ ᱩᱱᱠᱩ, ᱠᱟᱴᱵᱮᱲᱟᱞᱤ ᱪᱮᱞᱮ ᱠᱚ ᱢᱮᱛᱟ ᱠᱚᱣᱟ ᱦᱟᱸᱜ᱾
ᱟᱪᱪᱷᱟ, ᱩᱱᱠᱩ ᱫᱚ, ᱛᱩᱲ ᱜᱩᱰᱩ ᱠᱚ ᱢᱮᱛᱟ ᱠᱚᱣᱟ᱾
ᱛᱩᱲ ᱠᱚ ᱟᱪᱪᱷᱟ ᱩᱱᱠᱩ ᱦᱚᱸ ᱜᱩᱰᱩ ᱠᱚ ᱵᱟᱝ ᱤᱧ ᱵᱟᱰᱟᱭ ᱠᱟᱱ ᱛᱟᱦᱮᱱᱟ᱾ ᱟᱜᱫᱚ, ᱞᱟᱦᱟ ᱛᱮᱫᱚ ᱱᱤᱛ ᱫᱚ ᱟᱭᱢᱟ ᱡᱚᱠᱷᱚᱡ ᱚᱠᱟ ᱵᱚᱱᱫᱚ ᱜᱮᱭᱟ ᱠᱚ ᱥᱮ? ᱱᱤᱭᱟᱹ ᱫᱚ ᱪᱮᱫᱟᱜ ᱠᱚ ᱤᱭᱟᱹ ᱠᱮᱫᱟ ᱵᱚᱞᱮ, ᱥᱮᱸᱫᱽᱨᱟ ᱤᱭᱟᱹ ᱫᱚ ᱪᱟᱞᱟᱣᱱᱟ ᱱᱤᱭᱚᱢ ᱫᱚ᱾
ᱵᱟᱝᱜᱮ ᱚᱱᱟ ᱫᱚ, ᱦᱚᱭᱛᱚ ᱪᱟᱹᱞᱩ ᱜᱮᱭᱟ᱾ ᱤᱧᱜᱮ ᱦᱚᱭᱛᱚ ᱵᱟᱝ ᱤᱧ ᱵᱟᱲᱟᱭᱟ ᱚᱱᱮ ᱚᱝᱠᱟ᱾
ᱦᱩᱸ ᱛᱟᱦᱚᱞᱮ ᱟᱯᱮ ᱟᱛᱩ ᱠᱚᱫᱚ ᱵᱟᱠᱚ ᱪᱟᱞᱟᱜᱼᱟ ᱵᱟᱝ?
ᱦᱳᱭ᱾ ᱟᱪᱪᱷᱟ ᱥᱮᱸᱫᱽᱨᱟ ᱫᱚ, ᱪᱮᱫ ᱞᱟᱜᱤᱫ ᱠᱚ ᱪᱟᱞᱟᱜ ᱟ ᱚᱱᱟ ᱨᱤᱡᱮᱱ ᱡᱟᱦᱟᱱᱟᱜ ᱚᱱᱠᱟ ᱢᱮᱱᱟᱜ-ᱟ᱾
ᱨᱤᱡᱮᱱ ᱢᱟᱜ, ᱟᱫᱚ ᱦᱟᱯᱲᱟᱢ ᱠᱷᱚᱡ ᱜᱮ ᱵᱚᱞᱮ ᱱᱚᱝᱠᱟ, ᱚᱱᱠᱟ ᱜᱮ ᱦᱮᱡ ᱠᱟᱱᱟ ᱦᱮᱡ ᱠᱟᱱᱟ ᱱᱤᱭᱟᱹ ᱫᱚ ᱵᱚᱞᱮ ᱱᱟᱣᱟ ᱛᱮᱫᱚ ᱠᱳᱱᱳ ᱵᱟᱝ ᱤᱭᱟᱹ ᱠᱟᱱᱟ᱾ ᱟᱫᱚ ᱱᱤᱛᱟᱨ ᱫᱚ ᱞᱟᱦᱟᱛᱮ ᱱᱤᱭᱚᱢ, ᱤᱭᱟᱹ ᱵᱚᱞᱮ ᱱᱤᱭᱚᱢ ᱦᱩᱭᱩᱜ ᱠᱟᱱᱟ ᱱᱚᱝᱠᱟ ᱵᱟᱠᱚ ᱜᱚᱡ ᱫᱟᱲᱮᱭᱟᱠᱚᱣᱟ ᱵᱚᱞᱮ ᱚᱱᱮ ᱚᱱᱠᱟ ᱥᱮ ᱵᱟᱝ?
ᱡᱟᱦᱟᱸ ᱠᱟᱜ ᱱᱤᱭᱚᱢ ᱠᱟᱱᱟ ᱡᱟᱦᱟᱸ, ᱟᱫᱚ ᱤᱱᱟᱹ ᱤᱭᱟᱹᱛᱮ ᱟᱭᱢᱟ ᱡᱟᱭᱜᱟ ᱨᱮ ᱚᱱᱠᱟ ᱱᱤᱭᱟᱹ ᱫᱚ ᱵᱚᱞᱮ ᱱᱤᱭᱟᱹ ᱱᱤᱭᱚᱢ ᱫᱚ ᱦᱟᱜ ᱟᱫᱚᱜ ᱛᱟᱵᱚᱱᱟ ᱵᱟᱹᱭ ᱵᱟᱹᱭᱛᱮ ᱾
ᱦᱳᱭ ᱾
ᱡᱮᱢᱚᱱ ᱟᱯᱮ ᱥᱮᱫ ᱵᱚᱞᱮ ᱱᱚᱜᱼᱚᱭ ᱢᱮᱱᱮᱜ ᱟᱢ ᱵᱟᱢ ᱤᱭᱟᱹ ᱵᱟᱝ ᱵᱟᱠᱚ ᱪᱟᱞᱟᱜᱼᱟ ᱾ ᱛᱚ ᱟᱞᱮ ᱥᱮᱫ ᱦᱚᱸ ᱚᱱᱠᱟ ᱟᱥᱛᱮ ᱟᱥᱛᱮ ᱦᱟᱜ ᱚᱱᱠᱟ ᱜᱮ, ᱫᱚ ᱪᱟᱞᱟᱜ ᱠᱟᱱ ᱜᱮᱭᱟ ᱛᱚ ᱾
ᱦᱩᱸ ᱾
ᱟᱨ ᱡᱟᱦᱟᱸ ᱤᱭᱟᱹ ᱫᱚ
ᱥᱚᱦᱚᱨᱟᱭ ᱫᱚ ᱪᱮᱫ ᱞᱮᱠᱟ ᱛᱤᱱᱟᱹᱜ ᱫᱤᱱ ᱫᱷᱚᱨᱮ ᱦᱩᱭᱩᱜᱼᱟ?
ᱥᱚᱦᱨᱟᱭ ᱾
ᱦᱩᱸ ᱦᱩᱸ ᱾
ᱥᱚᱦᱨᱟᱭ ᱫᱚ ᱯᱮ ᱫᱤᱱ ᱫᱷᱚᱨᱮ ᱦᱩᱭᱩᱜ ᱜᱮᱭᱟ, ᱡᱟᱦᱟᱸ ᱫᱚ ᱩᱢ ᱢᱟᱦᱟ ᱟᱨ ᱢᱮᱫᱴᱮᱱ ᱫᱚ ᱵᱚᱸᱜᱟ ᱢᱟᱦᱟ ᱟᱨ ᱠᱷᱩᱱᱴᱟᱹᱣ ᱢᱟᱦᱟ, ᱟᱨ ᱟᱯᱮ ᱫᱚ?
ᱦᱮᱸ ᱟᱞᱮ ᱦᱚᱸ ᱚᱱᱠᱟ ᱜᱤ, ᱡᱟᱦᱟ ᱩᱢ ᱫᱚ ᱯᱟᱹᱦᱤᱞ ᱫᱤᱱ ᱦᱟᱝ?
ᱦᱮᱸ
ᱩᱢ ᱫᱚ ᱡᱟᱦᱟᱸᱢ ᱢᱮᱱᱮᱫ ᱠᱟᱱᱟ ᱯᱟᱹᱦᱤᱞ ᱫᱤᱱ ᱦᱩᱭᱩᱜ ᱠᱟᱱᱟ ᱦᱟᱝ?
ᱦᱳᱭ ᱦᱳᱭ ᱚᱱᱟ ᱫᱚ ᱯᱳᱭᱞᱳ ᱫᱤᱱ ᱦᱤᱞᱳᱜ ᱾
ᱵᱚᱸᱜᱟᱱ ᱛᱟᱨᱯᱚᱨ ᱠᱷᱩᱱᱴᱟᱹᱣ ᱦᱟᱝ?
ᱦᱳᱭ ᱦᱳᱭ ᱾
ᱤᱱᱠᱟᱹ ᱜᱮ ᱟᱞᱮ ᱦᱚᱸ ᱾
ᱟᱪᱪᱷᱟ ᱾ ᱟᱨ ᱯᱤᱴᱷᱟᱹ ᱫᱚ ᱛᱤᱥ ᱯᱮ ᱯᱤᱴᱷᱟᱹᱭ ᱜᱮᱭᱟ? ᱥᱮ ᱥᱚᱦᱚᱨᱟᱭ ᱨᱮᱫᱚ ᱵᱟᱝ ᱯᱮ ᱯᱤᱴᱷᱟᱹᱭ ᱜᱮᱭᱟ?
ᱚ ᱯᱤᱴᱷᱟᱹ ᱡᱟᱦᱟᱸ ᱚᱱᱟ ᱤᱭᱟᱹ ᱱᱟᱜ ᱚᱱᱟ ᱪᱟᱣ ᱚᱱᱟ ᱟᱫᱣᱟ ᱱᱟᱜ ᱪᱟᱣᱞᱮ
ᱦᱳᱭ ᱦᱳᱭ ᱾
ᱚᱱᱟ ᱫᱚ ᱤᱭᱟᱹ ᱫᱤᱱ ᱚᱱᱟ ᱡᱟᱦᱟᱸ ᱫᱤᱛᱤᱭᱚ ᱡᱟᱦᱟᱸ ᱤᱭᱟᱹ ᱚᱱᱟ ᱵᱚᱸᱜᱟᱱ ᱫᱤᱱ ᱦᱟᱝ ᱵᱚᱸᱜᱟᱱ ᱫᱤᱱ ᱦᱩᱸ ᱦᱩᱸ, ᱟᱯᱮ ᱦᱚᱸ ᱦᱟᱝ?
ᱟᱞᱮ ᱦᱚᱸ ᱚᱱᱠᱟ ᱜᱮ ᱵᱚᱸᱜᱟ ᱦᱤᱞᱳᱜ ᱞᱮ ᱯᱤᱴᱷᱟᱹᱭ ᱜᱮᱭᱟ ᱾
ᱠᱷᱩᱱᱴᱟᱹᱣ ᱫᱚ ᱚᱠᱟ ᱨᱮᱯᱮ ᱠᱷᱩᱱᱴᱟᱹᱣ ᱠᱚᱜᱮ ᱜᱮᱭᱟ ᱢᱟᱴᱷ ᱨᱮ ᱥᱮ ᱚᱱᱟ ᱨᱟᱥ
ᱵᱟᱝ ᱵᱟᱝ ᱟᱞᱮ ᱫᱚ ᱱᱤᱭᱚᱢ ᱫᱚ ᱚᱱᱠᱟᱜᱮ ᱵᱟᱴ ᱟᱞᱮ ᱫᱚ ᱚᱱᱟ ᱤᱭᱟᱹ ᱨᱮᱜᱮ ᱵᱚᱞᱮ ᱡᱟᱦᱟᱸ ᱪᱮᱫ ᱠᱚ ᱢᱮᱛᱟᱜ ᱠᱟᱱᱟ ᱮ ᱜᱩᱲᱟ ᱜᱩᱲᱟ ᱦᱮᱸ ᱜᱩᱲᱟ ᱾
ᱟᱪᱪᱷᱟ ᱟᱪᱷᱟ ᱜᱳᱲᱟ ᱚᱱᱟ ᱢᱟ ᱚᱱᱟ ᱢᱟ ᱚᱲᱟᱜ ᱵᱷᱤᱛᱤᱨ ᱨᱮ ᱛᱟᱦᱮᱱᱟ ᱛᱟᱦᱚᱞᱮ
ᱦᱮᱸ ᱟᱫᱚ ᱦᱳᱭ ᱚᱱᱠᱟ ᱜᱮᱛᱚ ᱩᱱᱟᱹᱜ ᱱᱤᱭᱚᱢ ᱫᱚ ᱠᱟᱱᱟ ᱵᱟᱨᱦᱮ ᱨᱮ ᱪᱮᱫᱟᱜ ᱪᱚ ᱟᱞᱮ ᱟᱞᱮ ᱟᱞᱮ ᱟᱛᱳ ᱨᱮᱜᱮ ᱱᱚᱝᱠᱟ ᱫᱚ, ᱪᱮᱫ ᱡᱟᱦᱟᱱᱟᱜ ᱥᱩᱵᱤᱫᱷᱟ ᱛᱮ ᱯᱟᱥᱮᱡ ᱡᱟᱦᱟᱱᱟᱜ ᱠᱚ ᱚᱱᱠᱟ ᱤᱭᱟᱹ ᱠᱟᱫᱟ ᱮᱱᱫᱚ ᱱᱤᱭᱟᱹ ᱢᱟ ᱱᱤᱭᱟᱹ ᱱᱤᱭᱟᱹ ᱢᱟ ᱵᱟᱝ ᱠᱟᱱ ᱮᱱᱛᱮᱫ ᱾
ᱟᱪᱪᱷᱟ ᱜᱳᱲᱟ ᱨᱮᱫᱚ ᱦᱚᱭᱛᱚ ᱟᱯᱮ ᱢᱟᱱᱮ ᱥᱩᱵᱤᱛᱟ ᱞᱟᱹᱜᱤᱫ ᱾ ᱛᱚ ᱚᱝᱠᱟ ᱟᱠᱟᱜ-ᱟ ᱾
ᱦᱮᱸ ᱦᱩᱭᱩᱜᱼᱟ ᱦᱩᱭᱩᱜᱼᱟ ᱦᱩᱭᱩᱜᱼᱟ ᱾
ᱦᱮᱸ ᱵᱟᱦᱨᱮ ᱨᱮᱫᱚ ᱚᱥᱩᱵᱤᱛᱟ ᱦᱚᱸ ᱯᱚᱪᱩᱨ ᱢᱮᱱᱟᱜ ᱟᱠᱟᱜ-ᱟ ᱨᱤᱠᱥ ᱨᱮᱱᱟᱜ ᱵᱮᱯᱟᱨ ᱠᱟᱱᱟ ᱾
ᱟᱪᱪᱷᱟ ᱟᱼᱟᱯᱮ ᱥᱮᱫ ᱫᱚ ᱚᱱᱟ ᱪᱮᱫ ᱠᱟ ᱠᱚ ᱤᱭᱟᱹᱭᱟ ᱚᱱᱟ ᱚᱱᱟ ᱠᱷᱩᱱᱴᱟᱹᱣ ᱫᱚ?
ᱟᱞᱮ ᱥᱮᱫ ᱫᱚ ᱢᱟᱲᱟᱝ ᱫᱚ ᱢᱟᱱᱮ ᱪᱷᱟᱴᱠᱟ ᱪᱷᱟᱴᱠᱟᱛᱮ ᱠᱷᱩᱱᱴᱤ ᱠᱚ ᱵᱤᱫ ᱛᱟᱦᱮᱱᱟ ᱟᱨ ᱠᱷᱩᱱᱴᱟᱹᱣ ᱦᱩᱭᱩᱜ ᱛᱟᱦᱮᱱᱟ, ᱢᱮᱱᱠᱷᱟᱱ ᱱᱮᱛᱟᱨ ᱫᱚ ᱨᱟᱥᱛᱟ ᱠᱚ ᱚᱥᱟᱨ ᱠᱟᱜᱼᱟ ᱛᱚ ᱢᱟᱴᱷ ᱨᱮᱜᱮᱠᱚ ᱠᱷᱩᱱᱴᱟᱹᱣ ᱮᱜ ᱠᱚᱣᱟ᱾ ᱟᱛᱩ ᱨᱤᱱ ᱡᱦᱟᱱ ᱥᱟᱱᱟᱢ ᱦᱚᱲᱜᱮ ᱢᱟᱱᱮ ᱤᱫᱤᱭᱟᱠᱚ ᱤᱭᱟᱹ ᱠᱷᱩᱱᱴᱟᱹᱣ ᱠᱷᱩᱱᱴᱤ ᱟᱨ ᱢᱟᱴ ᱨᱮᱠᱚ ᱵᱤᱫᱟᱠᱚ, ᱟᱨ ᱯᱚᱨᱮᱛᱮ ᱢᱟᱱᱮ ᱢᱟᱡᱟᱱ ᱵᱮᱲᱟ ᱰᱟᱝᱨᱤ ᱠᱚ ᱤᱫᱤᱠᱚᱣᱟᱠᱚ ᱟᱨ ᱚᱸᱰᱮ ᱠᱚ ᱠᱷᱩᱱᱴᱟᱹᱣ ᱠᱚᱣᱟ᱾
ᱟ ᱛᱟᱦᱚᱞᱮ ᱫᱚ ᱠᱦᱩᱱᱴᱟᱹᱣ ᱠᱟᱛᱮ
ᱠᱷᱩᱱᱴᱟᱹᱣ ᱠᱟᱛᱮᱫ ᱫᱚ ᱯᱚᱨᱮᱛᱮ ᱚᱱᱟ ᱠᱷᱩᱱᱴᱟᱹᱣ ᱥᱟᱹᱛ ᱠᱟᱛᱮ ᱯᱟᱹᱨᱪᱟᱹ ᱵᱟᱲᱟ ᱠᱟᱛᱮ ᱡᱟᱸᱜᱟ ᱠᱚ ᱟᱹᱨᱩᱵ ᱵᱟᱲᱟ ᱠᱟᱛᱮᱫ ᱟᱫᱚ ᱰᱟᱝᱨᱤᱫᱚ ᱚᱲᱟᱜ ᱛᱮᱠᱚ ᱟᱹᱜᱩ ᱠᱟ -ᱛᱮᱫ ᱜᱚᱲᱟ ᱜᱮᱠᱚ ᱵᱟᱭ ᱠᱚᱜᱣᱟ᱾
ᱟᱨ ᱡᱟᱦᱟᱸ ᱠᱚ ᱚᱱᱟ ᱠᱚ ᱤᱭᱟᱹ ᱠᱚ ᱡᱟᱦᱟᱸ ᱠᱚ ᱥᱮᱨᱤᱧᱟᱠᱚ ᱥᱮ ᱯᱟᱥᱮᱡ ᱦᱚᱸ ᱟᱫᱚ ᱚᱱᱟ ᱠᱚ ᱦᱩᱭᱩᱜ ᱜᱮᱭᱟ?
ᱦᱩᱭᱩᱜ ᱜᱮᱭᱟ ᱟᱫᱚ ᱥᱮᱨᱮᱧ ᱠᱚᱫᱚ ᱴᱷᱤᱠ ᱵᱟᱝᱧ ᱵᱟᱲᱟᱭᱟ᱾
ᱟᱯᱮ ᱥᱮᱫ ᱫᱚ ᱪᱮᱜᱠᱟ ᱠᱚ ᱢᱟᱱᱮ ᱟᱫᱚ ᱜᱚᱲᱟ ᱨᱮᱜᱮ ᱛᱚᱠᱚ ᱠᱷᱩᱱᱴᱟᱹᱣ ᱠᱚᱣᱟ ᱟᱯᱮ ᱥᱮᱫ ᱫᱚ,
ᱦᱮᱸ ᱜᱚᱲᱟᱮ ᱨᱮᱜᱮ ᱠᱷᱩᱱᱴᱟᱹᱣ ᱟᱫᱚ ᱚᱱᱟ ᱠᱚ ᱛᱩᱢᱫᱟᱜ ᱴᱟᱢᱟᱠ ᱠᱚ ᱞᱟᱹᱭᱟ ᱤᱭᱟᱹ ᱠᱚ ᱟᱫᱚ ᱜᱚᱜᱚ ᱛᱟᱠᱚ ᱠᱩ ᱠᱤᱨᱤᱧᱟ, ᱚᱱᱟ ᱡᱟᱦᱟᱱᱟᱜ ᱤᱭᱟᱹ ᱦᱮᱱᱟᱜ ᱟᱠᱟᱜᱼᱜᱮᱭᱟ ᱮᱱᱛᱮ ᱦᱩᱭᱩᱜ ᱜᱤᱭᱟ ᱵᱟᱹᱧ ᱫᱤᱥᱟᱹ ᱮᱫᱟ, ᱟᱫᱚ ᱚᱱᱮ ᱚᱱᱠᱟ ᱜᱮ ᱛᱮᱫᱚ ᱵᱟᱞᱮ ᱟᱫ ᱟᱯᱮ ᱥᱮᱫ ᱫᱚ ᱵᱟᱦᱨᱮ ᱨᱤᱯᱮ ᱤᱭᱟᱹ ᱟᱞᱮ ᱫᱚ ᱚᱲᱟᱜ ᱵᱷᱤᱛᱤᱨ ᱨᱮᱜᱮ ᱚᱲᱟᱜ ᱨᱮᱫᱚ ᱜᱚᱲᱟ ᱨᱮᱜᱮ ᱟᱨᱠᱤ,
ᱟᱪᱪᱷᱟ, ᱦᱳᱭᱛᱚ ᱮᱱᱮᱡ ᱥᱮᱨᱮᱧ ᱠᱚ ᱛᱟᱦᱚᱞᱮ ᱚᱠᱟᱞᱮᱠᱟ ᱦᱩᱭᱩᱜ ᱜᱮᱭᱟ ᱟᱯᱮ ᱥᱮᱫ ᱫᱚ?
ᱦᱮᱸ ᱚᱱᱠᱟᱜᱮ ᱵᱚᱞᱮ,
ᱵᱚᱞᱮ ᱫᱚᱢᱮ ᱡᱟᱱ ᱡᱚᱨᱚᱢ ᱦᱩᱭᱩᱜ ᱜᱮᱭᱟ ᱥᱮ ᱢᱟᱱᱮ ᱩᱱᱟᱹᱜᱴᱟ ᱨᱟᱹᱥ ᱼᱠᱟ. ᱟᱱᱫᱚ ᱵᱟᱝ ᱟᱱᱟ ᱚᱠᱟᱞᱮᱠᱟ?
ᱱᱤᱛᱚᱜ ᱦᱚᱸ ᱨᱟᱹᱥᱠᱟᱹ ᱫᱚ ᱢᱮᱱᱟᱜ ᱠᱟᱜ ᱜᱮᱭᱟ ᱵᱟᱝ ᱫᱚ ᱵᱟᱝ ᱨᱟᱹᱥᱠᱟᱹ ᱫᱚ ᱦᱩᱭᱩᱜ ᱜᱮᱭᱟ᱾
ᱟᱪᱪᱷᱟ, ᱥᱚᱨᱦᱟᱭ ᱠᱷᱚᱱᱟᱜ ᱛᱤᱱᱟᱹᱜ ᱫᱤᱱ ᱯᱚᱨᱮ ᱯᱮ ᱥᱟᱠᱨᱟᱛᱚᱜ ᱜᱮᱛᱮ?
ᱵᱟᱥᱮ ᱫᱚ ᱵᱟᱹᱱᱩᱜ ᱟᱠᱟᱫᱟ ᱟᱫᱚ ᱚᱱᱠᱟ ᱚᱱᱠᱟ ᱢᱤᱫ ᱢᱟᱥ ᱠᱟᱪᱷᱟ ᱠᱟᱪᱷᱤ ᱱᱝᱠᱟ,
ᱟᱪᱪᱷᱟ ᱟᱪᱪᱷᱟ ᱢᱟᱱᱮ ᱢᱤᱫ ᱢᱟᱥ ᱜᱟᱱ ᱯᱚᱨᱮ ᱜᱮᱯᱮ ᱥᱟᱠᱨᱟ ᱥᱟᱠᱨᱟᱛ ᱠᱟᱹᱢᱤ ᱯᱮ ᱟᱨᱟᱢᱵᱚᱭᱟ ᱵᱟᱝ?
ᱦᱩᱸ ᱦᱩᱸ᱾
ᱟᱪᱪᱷᱟ ᱟᱪᱪᱷᱟ, ᱛᱟᱦᱞᱮ ᱥᱟᱠᱨᱟᱛ ᱫᱚ ᱛᱤᱱᱫᱤᱱ ᱫᱷᱟᱨᱮ ᱢᱟᱱᱮ ᱢᱤᱫ ᱫᱤᱱ ᱫᱷᱟᱨᱮ ᱜᱮ?
ᱢᱤᱫ ᱫᱚ ᱢᱤᱫ ᱫᱤᱱ ᱨᱮᱜᱮ ᱦᱮᱸ, ᱩᱱᱤᱞᱳᱜ ᱠᱚ ᱥᱮᱛᱟᱜ ᱠᱚ ᱪᱟᱞᱟᱜ ᱥᱮᱛᱟᱜ ᱠᱚ ᱪᱟᱞᱟᱣᱱᱟ ᱤᱭᱟᱹ ᱥᱮᱸᱫᱽᱨᱟ ᱠᱚ ᱪᱟᱞᱟᱜᱼᱟ,
ᱟᱪᱪᱷᱟ᱾
ᱟᱨ ᱟᱭᱩᱵ ᱥᱮᱫ ᱦᱮᱡ ᱠᱟᱛᱮᱜ ᱱᱟᱠᱚ ᱵᱚᱸᱜᱟ ᱵᱩᱨᱩᱭ ᱭᱟᱠᱚ ᱟᱨᱠᱤ᱾
ᱟᱪᱷᱟ ᱟᱪᱷᱟ, ᱛᱟᱦᱞᱮ ᱥᱟᱠᱨᱟᱛ ᱨᱮᱫᱚ ᱥᱟᱱᱛᱟᱲ ᱠᱚᱣᱟᱜ ᱮᱱᱮᱡ ᱫᱚ ᱮᱱᱮᱡ ᱥᱮᱨᱮᱧ ᱫᱚ ᱪᱮᱫᱞᱮᱠᱟ ᱢᱟᱱᱮ ᱚᱱᱟ ᱨᱮᱱᱟᱜ ᱯᱟᱨᱴᱤᱠᱩᱞᱟᱨ ᱢᱤᱫᱴᱟᱝ ᱧᱩᱛᱩᱢ ᱵᱟᱹᱱᱩᱜ ᱟᱠᱟᱜᱼᱟ?
ᱵᱟᱝ ᱵᱟᱝ ᱯᱟᱥᱮᱡ ᱢᱮᱱᱟᱜ ᱜᱮᱭᱟ ᱛᱚ ᱤᱧ ᱜᱮ ᱵᱟᱹᱧ ᱵᱟᱲᱟᱭ ᱠᱟᱱᱟ᱾
ᱟᱪᱪᱷᱟ ᱟᱪᱪᱷᱟ, ᱛᱚ ᱟᱞᱮ ᱥᱮᱫ ᱫᱚ ᱥᱟᱠᱨᱟᱛ ᱨᱮᱫᱚ ᱵᱩᱲᱦᱤ ᱜᱟᱹᱰᱤ ᱠᱚ ᱮᱱᱮᱡ ᱟᱠᱚ᱾
ᱵᱩᱲᱦᱤ
ᱵᱩᱲᱦᱤ ᱜᱟᱹᱲᱤ᱾
ᱵᱩᱲᱦᱤ ᱜᱟᱹᱲᱤ,
ᱦᱳᱭ ᱦᱳᱭ ᱦᱩᱭ ᱵᱩᱲᱦᱤ ᱜᱟ. ᱲᱤ, ᱡᱟᱦᱟᱸ ᱫᱚ ᱡᱟᱦᱟᱸ ᱫᱚ ᱤᱭᱟᱹ, ᱫᱤᱠᱩ ᱛᱮᱫᱚ ᱫᱤᱠᱩ ᱫᱚᱠᱚ ᱡᱟᱦᱟᱸ ᱴᱩᱥᱩ ᱠᱚ ᱮᱱᱮᱡ ᱠᱚᱣᱟ ᱵᱟᱝ?
ᱛᱩᱥᱩ᱾ ᱟᱪᱷᱟ ᱟᱹᱞᱤᱧ ᱟᱸᱡᱚᱢ ᱠᱟᱫᱟ ᱟᱯᱮ ᱥᱮᱫ ᱯᱟᱥᱮᱡ ᱢᱮᱱᱟᱜ ᱠᱚᱣᱟ ᱴᱩᱥᱩ ᱠᱚ ᱮᱱᱮᱡ ᱟ ᱟᱞᱮ,
ᱟᱪᱷᱟ, ᱴᱩᱥᱩ ᱠᱚ ᱢᱮᱱᱟᱜ ᱠᱟᱫ ᱠᱚᱣᱟ ᱚᱱᱟ ᱫᱚ ᱫᱤᱠᱩ ᱠᱚ ᱮᱱᱮᱡ ᱠᱚᱣᱟ᱾ ᱟᱨ ᱥᱟᱱᱛᱟᱲ ᱫᱚ ᱵᱩᱲᱦᱤ ᱜᱟᱹᱲᱤ ᱠᱚ ᱮᱱᱮᱡ ᱠᱚᱣᱟ ᱟᱨ,
ᱴᱩᱥᱩ ᱵᱚᱞᱛᱮ ᱫᱚ ᱯᱩᱛᱩᱞ ᱯᱩᱛᱩᱞ ᱮᱱᱮᱡ ᱥᱮ?
ᱦᱳᱭ ᱦᱳᱭ ᱯᱩᱛᱩᱞ ᱮᱱᱮᱡ ᱜᱮ, ᱢᱮᱱᱠᱷᱟᱱ ᱚᱱᱟ ᱫᱚ, ᱢᱟᱱᱮ ᱩᱱᱠᱩ ᱯᱩᱛᱩᱞ ᱫᱚ ᱴᱷᱤᱠ ᱵᱟᱠᱚ ᱦᱩᱭᱩᱜᱼᱟ ᱾ ᱩᱱᱠᱩ ᱫᱚ,
ᱦᱮᱸ ᱵᱚᱞᱮ ᱫᱤᱠ, ᱫᱤᱠᱩᱣᱟᱜ ᱠᱟᱛᱷᱟᱧ ᱢᱮᱱ ᱮᱫᱟ᱾ ᱛᱳᱵᱮ ᱚᱱᱟ ᱜᱮ ᱯᱩᱛᱩ ᱢᱮᱱᱫᱟ ᱴᱩᱥᱩᱢ ᱢᱮᱱᱫᱟ ᱵᱟᱝ?
ᱟᱨ ᱠᱚᱲᱟ ᱜᱤᱫᱽᱨᱟᱹ ᱯᱚᱠᱷᱮ ᱫᱚ ᱡᱟᱦᱟᱸ ᱫᱚ ᱢᱮᱱᱟᱜ ᱠᱟᱫᱟ ᱤᱭᱟᱹ, ᱠᱷᱮᱞ ᱵᱟᱸᱫᱽᱨᱤ ᱠᱚ ᱞᱟᱹᱭᱟ᱾
ᱠᱷᱮᱞ ᱢᱟᱸᱫᱽᱨᱤ᱾
ᱦᱳᱭ ᱩᱱᱠᱩ ᱫᱚ ᱵᱟᱸᱫᱽᱨᱤ ᱠᱚ ᱮᱱᱮᱡ ᱠᱚᱣᱟ᱾
ᱵᱟᱸᱫᱽᱨᱤ ᱫᱚ ᱪᱤᱞᱤ?
ᱵᱟᱸᱫᱽᱨᱤ ᱫᱚ ᱡᱩᱛ ᱠᱚᱣᱟ ᱠᱚ, ᱩᱱᱠᱩ ᱩᱱᱠᱩ ᱤᱭᱟᱹ, ᱵᱟᱱᱚᱨ ᱡᱟᱦᱟᱸᱭ ᱩᱱᱠᱩ ᱢᱟᱸᱝᱠᱤ ᱡᱟᱦᱟᱸᱭ ᱩᱱᱠᱩ ᱦᱚᱸ ᱩᱱᱠᱩ, ᱠᱚ ᱡᱩᱛ ᱠᱚᱣᱟ᱾ ᱦᱚᱲ ᱜᱮ ᱚᱠᱟ ᱥᱚᱢᱚᱭ ᱠᱚ ᱚᱱᱠᱟ ᱠᱚ ᱚᱵᱷᱤᱱᱚᱭᱟ ᱟᱨ ᱵᱟᱠᱷᱟᱱ ᱫᱚ ᱵᱩᱥᱩᱵ ᱠᱚᱨᱮᱱᱟᱜ ᱛᱮᱠᱚ, ᱠᱚ ᱡᱩᱛ ᱠᱚᱣᱟ᱾
ᱚ ᱟᱪᱷᱟ ᱟᱪᱷᱟ ᱟᱪᱷᱟ, ᱤᱧ ᱫᱚᱧ ᱢᱟᱥᱮ ᱚᱸᱨᱤᱡᱤᱱᱟ ᱠᱚ ᱟᱹᱜᱩ ᱠᱚᱣᱟ ᱥᱮ ᱪᱮᱫ?
ᱚᱱᱠᱟ ᱫᱚ ᱵᱟᱝ ᱟᱨ ᱟᱯᱮᱥᱮᱫ ᱫᱚ ᱵᱟᱝ ᱦᱩᱭᱩᱜ ᱜᱮᱭᱟ᱾
ᱵᱟᱝ ᱱᱤᱭᱟᱹᱫᱚ ᱮᱠᱫᱚᱢ ᱵᱚᱞᱮ ᱵᱟᱰᱟᱭᱟ ᱟᱞᱮ ᱫᱚ᱾
ᱟᱪᱷᱟ᱾
ᱟᱯᱮ ᱥᱮᱫ ᱫᱚ ᱪᱟᱥ ᱠᱚᱫᱚ ᱪᱮᱜᱠᱟ ᱤᱭᱟᱹ ᱥᱩᱨᱩ ᱠᱟᱱᱟ ᱥᱮ ᱵᱟᱝ?
ᱪᱟᱥ ᱠᱚᱫᱚ, ᱦᱮᱸ ᱨᱚᱦᱚᱭ ᱠᱚᱫᱚ, ᱟᱫᱚᱢ ᱟᱫᱚᱢ ᱦᱚᱲ ᱫᱚᱠᱚ ᱨᱚᱦᱚᱭ ᱠᱟᱫ ᱜᱮᱭᱟ ᱟᱫᱚᱢ ᱫᱚ ᱟᱹᱣᱨᱤ᱾ ᱡᱟᱦᱟᱸ ᱠᱚᱨᱮ ᱫᱟᱜ ᱢᱮᱱᱟᱜ ᱠᱟᱜ-ᱟ, ᱚᱱᱟ ᱠᱚᱨᱮ ᱫᱚ ᱠᱚ ᱨᱚᱦᱚᱭ ᱠᱟᱜ ᱜᱮᱭᱟ᱾
ᱥᱮᱨᱢᱟ ᱫᱟᱜ ᱛᱮᱜᱮ ᱵᱟᱝ?
ᱦᱳᱭ ᱦᱳᱭ᱾
ᱟᱞᱮ ᱥᱮᱫ ᱫᱚ ᱥᱤᱨᱢᱟ ᱫᱟᱜ ᱛᱮᱫᱚ, ᱵᱟᱝ ᱠᱚ ᱤᱭᱟᱹᱭᱟ ᱰᱤᱯᱮᱱᱰᱚᱜᱼᱟ ᱡᱟᱦᱟᱸ ᱫᱚ, ᱟᱫᱚ ᱚᱠᱟᱭ ᱫᱟᱜ ᱠᱮᱫᱟ ᱵᱟᱭ ᱫᱟᱜ ᱠᱮᱫᱟ ᱟᱫᱚ ᱚᱱᱟ ᱞᱟᱹᱜᱤᱫ ᱫᱚ ᱥᱮᱞᱚ ᱥᱮ ᱰᱤᱯ ᱠᱚ ᱢᱮᱛᱟᱜ ᱠᱟᱱᱟ ᱡᱟᱦᱟᱸ, ᱦᱚᱭ ᱚᱱᱟ ᱛᱮᱜᱮ ᱵᱚᱞᱮ ᱥᱟᱨᱟ ᱵᱚᱪᱚᱨ ᱜᱮ ᱤᱭᱟᱹ ᱦᱩᱭᱩᱜᱼᱟ᱾
ᱟᱪᱪᱷᱟ ᱟᱪᱪᱷᱟ, ᱟᱥᱚᱞᱮ ᱟᱞᱮ ᱥᱮᱫ ᱦᱚᱸ ᱚᱱᱠᱟ ᱜᱮ ᱦᱩᱭ ᱠᱚᱜᱼᱟ ᱟᱫᱚ, ᱩᱱᱱᱮ ᱢᱤᱫ ᱦᱚᱲᱟᱜ ᱜᱮ ᱩᱱᱟᱹᱜ ᱠᱷᱮᱛ ᱵᱟᱹᱱᱩᱜ ᱠᱟᱫ ᱛᱟᱭᱟ ᱡᱟᱦᱟᱸ ᱫᱚ, ᱢᱟᱱᱮ ᱥᱮᱞᱚ ᱛᱮ ᱪᱟᱞᱩᱭᱟᱭ ᱵᱚᱞᱮ᱾ ᱦᱳᱭᱛᱳ ᱦᱮᱱᱟᱜ ᱛᱟᱭᱟ ᱚᱸᱰᱮ, ᱟᱫᱚ ᱢᱤᱫ ᱢᱤᱫᱴᱮᱱ ᱠᱷᱮᱛ ᱦᱮᱱᱟᱜ ᱛᱟᱭᱟ ᱦᱳᱭᱛᱳ ᱚᱸᱰᱮ, ᱟᱹᱰᱤ ᱥᱟᱺᱜᱤᱧ ᱨᱮ ᱟᱨᱦᱚ ᱢᱤᱫᱴᱮᱱ ᱠᱷᱮᱛ ᱦᱮᱱᱟᱜ ᱛᱟᱭᱟ᱾ ᱟᱫᱚ ᱚᱱᱟ ᱢᱮᱫᱴᱮᱱ ᱠᱷᱮᱛ ᱞᱟᱹᱜᱤᱫ ᱛᱮ ᱚᱸᱰᱮ ᱥᱮᱞᱳᱭ ᱪᱟᱹᱞᱩᱭᱟ᱾
ᱵᱟᱝ ᱟᱛᱚ ᱦᱮᱸ, ᱟᱫᱚ ᱱᱮᱠᱤᱡ ᱵᱟᱹᱭᱥᱟᱹᱣ ᱚᱱᱠᱟᱱ ᱛᱚ ᱠᱳᱱᱳ ᱵᱟᱹᱱᱩᱜ ᱠᱟᱫᱟ ᱵᱚᱞᱮ ᱤᱭᱟᱹ ᱫᱚ ᱱᱤᱭᱟᱹ ᱫᱷᱟᱣ ᱫᱚ ᱩᱱᱤᱜᱮ ᱵᱚᱞᱮ ᱮᱢᱟ ᱠᱚᱣᱟ ᱩᱱᱤ ᱴᱟᱠᱟᱭ ᱦᱟᱛᱟᱣᱟ ᱚᱱᱠᱟ ᱦᱩᱭᱩᱜ ᱟᱥᱮ ᱵᱟᱝ? ᱦᱩᱭᱩᱜ-ᱟ ᱟᱞ ᱟᱞᱟᱫᱟ ᱱᱤᱭᱚᱢ ᱫᱚ ᱟᱭᱟᱜ ᱟᱭᱟᱜ ᱠᱷᱟᱹ, ᱢᱮᱱ ᱫᱚ ᱟᱭᱟᱜ ᱜᱮ ᱫᱤᱭᱟᱹ ᱥᱮᱞ ᱞᱟᱜᱼᱟ ᱤᱧᱫᱚ ᱤᱭᱟᱹ ᱫᱚ ᱵᱟᱹᱱᱩᱜ ᱠᱚᱣᱟ ᱥᱮ ᱵᱟᱝ?
ᱟᱪᱪᱷᱟ, ᱟᱪᱪᱷᱟ, ᱟᱫᱚ ᱵᱟᱲᱟᱭ ᱵᱟᱹᱱᱩᱜ ᱟᱛᱚ ᱟᱫᱚᱧ ᱢᱮᱱ ᱮᱫᱟ ᱡᱟᱹᱱᱤᱡ ᱢᱟᱱᱮ ᱟᱫᱚ ᱦᱚᱲ ᱦᱚᱲ
ᱚ ᱠᱟ ᱫᱚ
ᱟᱪᱪᱷᱟ ᱛᱟᱦᱚᱞᱮ ᱡᱟᱦᱟᱸᱭᱟᱜ ᱥᱮᱞᱚ ᱛᱟᱦᱮᱱᱟ ᱩᱱᱤ ᱯᱚᱭᱥᱟ ᱮᱢᱟᱭ ᱦᱩᱭᱩᱜᱼᱟ᱾
ᱦᱟᱸ
ᱟᱪᱪᱷᱟ
ᱡᱚᱛᱚᱣᱟᱜ ᱩᱱᱟᱹᱜ ᱫᱚ ᱵᱟᱝ ᱛᱟᱦᱮᱱᱟ ᱟᱫᱚ ᱩᱱᱤ ᱫᱚ ᱤᱭᱟᱹ ᱦᱚᱸ ᱤᱭᱟ. ᱞᱤᱜᱟᱭᱤᱫ ᱟᱭᱟᱜ ᱤᱭᱟᱹ ᱫᱚ ᱵᱟᱭ ᱛᱟᱵ ᱦᱩᱭᱩᱜ ᱛᱟᱢᱟ
ᱦᱩᱸ ᱛᱟᱦᱚᱞᱮ ᱥᱟᱠᱨᱟᱛ ᱨᱮᱫᱚ ᱪᱮᱫ ᱠᱚᱯᱮ ᱯᱤᱴᱷᱟᱹᱭ ᱜᱮᱭᱟ?
ᱥᱟᱠᱨᱟᱛ ᱨᱮᱭᱟᱜ ᱟᱞᱮ ᱥᱟᱠᱨᱟᱛ ᱨᱮᱫᱚ ᱫᱩᱥᱟᱹᱱ ᱯᱩᱡᱟᱹ ᱫᱚ ᱵᱟᱝ ᱦᱩᱭᱩᱜᱼᱟ, ᱡᱟᱦᱟᱸ ᱤᱭᱟᱹ ᱨᱮ ᱦᱩᱭᱩᱜᱼᱟ ᱵᱟᱝ ᱡᱮᱴᱟ ᱤᱭᱟᱹ ᱨᱮ ᱥᱚᱦᱚᱨᱟᱭ ᱨᱮ ᱡᱮᱴᱟ᱾ ᱫᱤᱛᱤᱭᱚ ᱫᱤᱱ, ᱦᱮᱸ ᱚᱱᱟ ᱡᱟᱸᱦᱟ ᱦᱩᱭᱩᱜ ᱫᱩᱞ ᱯᱤᱴᱷᱟᱹ ᱜᱮ ᱢᱮᱛᱟᱜ ᱠᱟᱱᱟ ᱟᱞᱮ ᱫᱚ᱾ ᱦᱮᱸ ᱦᱩᱭᱩᱜ ᱜᱮᱭᱟ᱾
ᱟᱪᱪᱷᱟ ᱛᱟᱦᱚᱞᱮ ᱥᱚᱦᱚᱨᱟᱭ ᱨᱮᱫᱚ ᱟᱯᱮ ᱫᱚ ᱫᱩᱞ ᱯᱤᱴᱷᱟᱹᱭ ᱜᱮᱭᱟ ᱯᱮ?
ᱦᱮᱸ
ᱟᱪᱪᱷᱟ
ᱫᱚᱥᱨᱟ ᱱᱟᱜ ᱫᱚ ᱪᱮᱫ ᱯᱤᱴᱷᱟᱹᱭ ᱦᱩᱭᱩᱜᱼᱟ?
ᱟᱞᱮ ᱥᱮᱫ ᱫᱚ ᱥᱚᱦᱚᱨᱟᱭ ᱨᱮ ᱵᱚᱸᱜᱟᱭ ᱦᱤᱞᱳᱜ ᱫᱚ ᱡᱤᱞ ᱯᱤᱴᱷᱟᱹ ᱦᱩᱭᱩᱜ ᱜᱮᱭᱟ᱾
ᱡᱤᱞ ᱯᱤᱴᱷᱟ. ᱤᱭᱟᱹ ᱵᱚᱸᱜᱟ ᱫᱤᱱ?
ᱯᱤᱴᱷᱟᱹ ᱟᱨ ᱯᱟᱹᱣᱨᱟᱹ ᱫᱚᱞᱮ ᱫᱩᱞ ᱠᱟᱛᱮᱫ ᱞᱮ ᱵᱚᱸᱜᱟᱭᱟ ᱛᱚ᱾
ᱯᱟᱹᱣᱨᱟᱹ
ᱦᱳᱭ, ᱡᱟᱸᱦᱟᱸ ᱚᱱᱟ ᱢᱟᱛᱠᱚᱢ ᱨᱟᱥᱟ ᱡᱟᱸᱦᱟᱸ᱾
ᱚ ᱟᱞᱮ ᱫᱚ ᱱᱟᱜ ᱢᱟᱛᱠᱚᱢ ᱨᱟᱥᱟ ᱨᱮᱱᱟᱜ ᱤᱭᱟᱹ ᱫᱚ ᱵᱟᱝ ᱧᱟᱢᱚᱜᱼᱟ᱾
ᱟᱪᱪᱷᱟ ᱛᱟᱦᱚᱞᱮ ᱟᱯᱮ ᱫᱚ ᱵᱚᱸᱜᱟ ᱵᱩᱨᱩ ᱫᱚ ᱪᱮᱫ ᱨᱮᱯᱮ ᱵᱚᱸᱜᱟ ᱵᱩᱨᱩᱭᱟ?
ᱟᱫᱚ ᱚᱲᱟᱜ ᱨᱮ ᱡᱟᱦᱟᱸᱭ ᱫᱟᱠᱟ ᱛᱮ ᱵᱟᱠᱚ ᱫᱚᱦᱚᱭᱟ ᱫᱟᱠᱟ ᱤᱭᱟᱹ ᱠᱟᱛᱮᱜ᱾
ᱚ ᱦᱟᱸᱰᱤ᱾
ᱦᱮᱸ ᱦᱟᱺᱰᱤ ᱦᱟᱺᱰᱤ, ᱤᱱᱟᱹ ᱛᱮᱜᱮ ᱛᱚ᱾ ᱟᱯᱮ ᱫᱚ ᱚᱱᱟ ᱵᱟᱯᱮ ᱵᱮᱵᱚᱦᱟᱨᱟ ᱵᱟᱝ
ᱵᱟᱝ ᱜᱮ ᱵᱮᱵᱚᱦᱟᱨ ᱫᱚᱠᱚ ᱵᱮᱵᱚᱦᱟᱨ ᱜᱮᱭᱟ ᱟᱫᱚ ᱵᱮᱥᱤᱨ ᱵᱷᱟᱜᱽ ᱠᱷᱮᱛᱨᱮ ᱨᱮ ᱢᱟᱛᱠᱚᱢ ᱨᱟᱥᱟ ᱜᱮ ᱵᱮᱥᱤ ᱠᱚ ᱫᱩᱞ ᱜᱮᱭᱟ᱾
ᱟᱞᱮ ᱥᱮᱫ ᱢᱟ ᱟᱞᱮ ᱡᱟᱦᱟᱸ ᱟᱯᱮ ᱡᱤᱞ ᱯᱤᱴᱷᱟᱹ ᱯᱮ ᱮᱢ ᱮᱢᱫᱚ ᱟᱞᱮ ᱫᱚ ᱵᱟᱞᱮ ᱫᱚ ᱟᱱᱠᱟ ᱵᱟᱞᱮ ᱡᱤᱞ ᱚᱱᱠᱟ ᱮᱢ ᱨᱮᱱᱟᱜ ᱠᱚᱱᱚ ᱤᱭᱟᱹ ᱫᱚ ᱵᱟᱹᱱᱩᱜ ᱠᱟᱫᱟ ᱪᱚᱞ ᱫᱚ ᱵᱟᱹᱱᱩᱜ ᱠᱟᱫᱟ᱾
ᱟᱪᱪᱷᱟ ᱟᱪᱪᱷᱟ ᱟᱞᱮ ᱫᱚ ᱟᱞᱟᱫᱟ ᱟᱞᱟᱫᱟ ᱫᱤᱱ ᱨᱮ ᱟᱞᱟᱫᱟ ᱟᱞᱟᱫᱟ ᱜᱮᱞᱮ ᱯᱤᱴᱷᱟᱹᱭᱟ ᱢᱟᱱᱮ ᱡᱮᱞᱮᱠᱟ ᱵᱟᱦᱟ ᱟᱨ ᱥᱚᱦᱨᱟᱭ ᱨᱮᱛᱮᱫ ᱢᱤᱫ ᱜᱮᱞᱮ ᱤᱭᱟ. ᱭᱟ ᱢᱟᱱᱮ ᱵᱟᱦᱟ ᱨᱮᱦᱚᱸ ᱡᱤᱞ ᱜᱮᱞᱮ ᱤᱭᱟᱹᱭᱟ ᱟᱨ ᱥᱚᱨᱚᱨᱟᱭ ᱨᱮᱦᱚᱸ ᱡᱤᱞ ᱜᱮ᱾
ᱡᱤᱞ ᱯᱤᱴᱷᱟᱹ ᱫᱚ ᱠᱷᱟᱹᱞᱤ ᱤᱭᱟᱹ ᱥᱚᱢᱚᱭ ᱢᱮᱱᱟᱜ ᱟᱠᱟᱫᱟ, ᱟᱞᱮ ᱫᱚ ᱚᱱᱟ ᱡᱟᱦᱟᱸ ᱦᱩᱭᱩᱜᱼᱟ ᱚᱱᱟ ᱫᱚ ᱮᱸ ᱦᱩᱞᱤ ᱴᱟᱭᱤᱢ ᱦᱩᱞᱤ ᱴᱟᱭᱤᱢ᱾
ᱟᱪᱪᱷᱟ ᱟᱪᱪᱷᱟ ᱜᱚᱢᱦᱟ ᱡᱟᱠᱮ ᱵᱚᱞᱮ ᱜᱚᱢᱦᱟ᱾
ᱜᱚᱢᱦᱟ,
ᱦᱳᱭ ᱥᱟᱱᱛᱟᱲ ᱫᱚ ᱜᱚᱢᱦᱟ ᱜᱮᱵᱚ ᱞᱟᱹᱭᱟ᱾
ᱜᱚᱢᱦᱟ ᱟᱪᱪᱷᱟ᱾
ᱦᱩᱸ ᱾
ᱥᱟᱨᱯᱨᱟᱭᱤᱡ
ᱞᱟᱹᱭᱟᱹᱧ ᱟᱞᱮ ᱥᱮᱫ ᱫᱚ ᱜᱚᱢᱦᱟ ᱫᱚ ᱵᱟᱝᱠᱚ ᱢᱟᱱᱟᱣ ᱜᱮᱭᱟ ᱚᱱᱠᱟ ᱫᱚ ᱠᱷᱩᱵ ᱮᱠᱴᱟ ᱫᱚ ᱠᱤᱱᱛᱩ ᱯᱟᱥᱮᱨ ᱟᱹᱛᱩ ᱠᱚᱨᱮ ᱠᱚ ᱢᱟᱱᱟᱣ ᱜᱮᱭᱟ ᱾
ᱟᱫᱚ ᱢᱟᱱᱮ ᱟᱵᱚ ᱢᱟ ᱫᱟᱜ ᱛᱮᱵᱚ ᱤᱭᱟᱹ-ᱟ ᱦᱮᱪᱮ ᱵᱟᱝ ᱾
ᱦᱳᱭ ᱦᱳᱭ ᱾
ᱤᱧ ᱤᱧ ᱞᱟᱹᱭ ᱮᱫᱟ ᱟᱞᱮ ᱥᱮᱫ ᱢᱟ ᱟᱞᱮ ᱥᱮᱫ ᱦᱚᱸ ᱟᱫᱚ ᱱᱚᱝᱠᱟ ᱮᱠ ᱫᱩᱥᱨᱟ ᱱᱟ ᱨᱚᱝ ᱠᱚ ᱜᱤᱥ ᱛᱮ ᱯᱨᱚᱫᱷᱟᱱᱚᱭ ᱧᱟᱢᱮᱫ ᱟᱫᱚ, ᱚᱱᱛᱮ ᱦᱩᱞ ᱢᱟᱦᱟ ᱪᱮᱫᱠᱟ ᱤᱭᱟᱹ ᱦᱩᱭ ᱮᱱᱟ?
ᱦᱩᱞ ᱢᱟᱦᱟ ᱟᱞᱮ ᱥᱮᱫ ᱫᱚ ᱢᱟᱱᱮ ᱢᱩᱨᱛᱤ ᱠᱚ ᱵᱟᱹᱱᱩᱜ ᱟᱠᱟᱫ-ᱟ ᱛᱚ, ᱟᱫᱚ ᱚᱱᱮ ᱡᱟᱦᱟᱸ ᱪᱷᱚᱵᱤ ᱠᱚ ᱛᱚᱞ ᱦᱚᱪᱚ ᱟᱠᱟᱜᱼᱟ ᱚᱱᱟ ᱚᱱᱟ ᱫᱤᱠ ᱜᱮᱠᱚ ᱢᱟᱱᱮ ᱯᱩᱡᱟᱹᱭ ᱜᱮᱭᱟ ᱠᱚ ᱢᱟᱱᱮ ᱩᱱᱟᱹᱜ ᱵᱚᱲᱚ ᱥᱚᱲᱚ ᱫᱚ ᱵᱟᱝ ᱦᱩᱭᱩᱜ ᱜᱮᱭᱟ ᱾
ᱟᱞᱮ ᱟᱞᱮ ᱥᱮᱫ ᱦᱚ ᱚᱱᱠᱟ ᱵᱚᱲᱚ ᱥᱚᱲᱚ ᱫᱚ ᱵᱟᱝ ᱦᱩᱭᱩᱜᱼᱟ, ᱵᱟᱴ ᱦᱚ ᱟᱭᱢᱟ ᱡᱟᱭᱜᱟ ᱨᱮᱜᱮ ᱵᱚᱞᱮ ᱪᱷᱳᱴᱚ ᱪᱷᱳᱴᱚ ᱟᱭᱢᱟ ᱡᱟᱭᱜᱟ ᱨᱮᱜᱮ ᱦᱩᱭᱩᱜ -ᱟ ᱾
ᱟᱪᱪᱷᱟ ᱟᱪᱪᱷᱟ ᱾